ᱦᱮᱞᱳ ᱜᱚᱝᱠᱮ ᱡᱚᱦᱟᱨ ᱜᱮ ᱾
ᱡᱚᱦᱟᱨ ᱜᱮ ᱜᱚᱝᱠᱮ ᱾
ᱛᱚ ᱜᱚᱝᱠᱮ ᱟᱹᱞᱤᱧᱟᱜ ᱨᱚᱲ ᱟᱸᱡᱚᱢᱚᱜ ᱠᱟᱱᱟ ᱢᱚᱸᱡᱽ ᱛᱮ?
ᱦᱮᱸ ᱜᱚᱝᱠᱮ ᱟᱸᱡᱚᱢᱚᱜ ᱠᱟᱱᱟ ᱾
ᱟᱪᱪᱷᱟ ᱾ ᱛᱚ ᱜᱚᱝᱠᱮ ᱡᱚᱢ ᱵᱟᱲᱟ ᱦᱩᱭᱱᱟ ᱫᱟᱠᱟ ᱠᱩ?
ᱦᱮᱸ ᱜᱚᱝᱠᱮ ᱡᱚᱢ ᱵᱟᱲᱟ ᱦᱩᱭ ᱟᱠᱟᱱᱟ ᱾ ᱟᱵᱤᱱ ᱜᱮᱵᱤᱱ ᱡᱚᱢ ᱠᱮᱫᱟ ᱥᱮ ᱵᱟᱝ?
ᱦᱮᱸ ᱜᱚᱝᱠᱮ ᱾ ᱟᱞᱤᱧ ᱦᱚᱸ ᱱᱚᱜᱼᱚᱭ ᱡᱚᱢ ᱵᱟᱲᱟ ᱠᱟᱛᱮ ᱞᱤᱧ ᱫᱩᱲᱩᱵ ᱡᱤᱨᱟᱹᱣ ᱟᱠᱟᱱᱟ ᱾ ᱛᱳ ᱱᱟᱯᱟᱭ ᱜᱮᱭᱟᱵᱮᱱ ᱛᱚ?
ᱦᱮᱸ ᱜᱚᱝᱠᱮ ᱾ ᱟᱹᱞᱤᱧ ᱫᱚ ᱱᱟᱯᱟᱭ ᱜᱮᱭᱟ ᱱᱤᱛ ᱫᱷᱟᱹᱵᱤᱡ ᱛᱮᱫᱚ ᱾ ᱛᱟᱦᱚᱞᱮ ᱟᱵᱤᱱ ᱜᱮ ᱚᱠᱟ ᱞᱮᱠᱟ ᱢᱮᱱᱟᱜ ᱵᱤᱱᱟ?
ᱦᱮᱸ ᱜᱚᱝᱠᱮ ᱾ ᱟᱹᱞᱤᱧ ᱦᱚᱸ ᱱᱟᱯᱟᱭ ᱜᱮᱭᱟᱞᱤᱧ ᱾
ᱟᱪᱪᱷᱟ ᱟᱪᱪᱷᱟ ᱾ ᱟᱹᱰᱤ ᱵᱮᱥ ᱜᱮ ᱛᱟᱦᱚᱞᱮ ᱾
ᱛᱚ ᱜᱚᱢᱠᱮ ᱟᱹᱞᱤᱧ ᱢᱟ ᱯᱷᱳᱱ ᱵᱟᱲᱟᱞᱤᱧ ᱟᱨ ᱯᱷᱳᱱᱟᱢ ᱠᱟᱱᱟ ᱞᱤᱧ ᱵᱟᱝ ᱞᱤᱧ ᱧᱟᱢᱮᱫ ᱢᱮᱭᱟ ᱾ ᱛᱚ ᱜᱚᱝᱠᱮ ᱠᱟᱹᱢᱤᱨᱮ ᱵᱮᱥᱛᱚᱢ ᱛᱟᱦᱮᱱ ᱠᱟᱱᱟ ᱥᱮ ᱪᱮᱫ
ᱦᱮᱸ ᱜᱚᱢᱠᱮ ᱞᱟᱹᱭ ᱞᱮᱱ ᱠᱷᱟᱱ ᱱᱤᱛᱚ ᱫᱷᱟᱹᱨᱤᱡ ᱫᱚ ᱠᱟᱹᱢᱤ ᱨᱮ ᱦᱟᱸᱜ ᱠᱟᱹᱴᱤᱡ ᱫᱚᱢᱮ ᱞᱤᱧ ᱵᱮᱥᱛᱚ ᱟᱠᱟᱱᱟ ᱦᱟᱜ ᱚᱱᱛᱮ ᱦᱟᱸᱜ ᱠᱟᱹᱴᱤᱡ ᱪᱟᱥ ᱠᱟᱹᱢᱤ ᱦᱟᱸᱜ ᱤᱧ ᱪᱷᱩᱴᱟᱹᱣ ᱟᱠᱟᱱᱟ ᱪᱟᱥ ᱠᱟᱹᱢᱤ ᱦᱟᱸᱜ ᱛᱚ ᱦᱟᱸᱜ ᱮᱦᱚᱵ ᱦᱩᱭ ᱟᱠᱟᱱᱟ ᱦᱟᱸᱜ
ᱟᱪᱪᱷᱟ ᱟᱪᱪᱷᱟ ᱾ ᱟᱹᱰᱤ ᱱᱟᱯᱟᱭ ᱠᱟᱛᱷᱟ ᱾ ᱛᱚ ᱜᱚᱝᱠᱮ ᱞᱤᱧ ᱞᱟᱹᱭ ᱚᱪᱚᱭᱮᱫᱟ ᱱᱚᱜᱼᱚᱭ ᱡᱮ ᱟᱵᱚᱣᱟᱜ ᱮᱠᱩᱥ ᱛᱟᱹᱨᱤᱠᱷ ᱨᱮ
ᱵᱤ ᱮᱰ ᱨᱮᱱᱟᱜ ᱠᱚᱞᱮᱡᱽ ᱵᱤ ᱮ ᱰᱤ ᱠᱚᱞᱮᱡᱽ ᱨᱮᱱᱟᱜ ᱢᱤᱫᱴᱮᱱ ᱥᱟᱱᱛᱟᱲᱤ ᱢᱤᱰᱤᱭᱟᱢ ᱛᱮ ᱠᱚ ᱡᱩᱢᱤᱫ ᱜᱟᱶᱛᱟ ᱠᱚ ᱥᱚᱝᱜᱚᱴᱷᱚᱱ ᱠᱚ ᱛᱮᱭᱟᱨ ᱟᱠᱟᱫᱟ ᱟᱠᱟᱫᱟ ᱟᱫᱚ ᱚᱱᱟ ᱨᱮᱵᱮᱱ ᱦᱤᱡᱩᱜ ᱠᱟᱱᱟ ᱥᱮ ᱵᱟᱝ?
ᱦᱮᱸ ᱜᱚᱝᱠᱮ ᱾ ᱟᱹᱞᱤᱧ ᱢᱟ ᱥᱮᱴᱮᱨ ᱞᱤᱧ ᱛᱟᱦᱮᱱ ᱠᱟᱱᱟ ᱦᱟᱸᱜ ᱾ ᱱᱚᱜᱼᱚ ᱱᱚᱝᱠᱟ ᱧᱮᱞᱚᱜ ᱠᱟᱱᱟ ᱟᱵᱚᱣᱟᱜ ᱥᱟᱹᱨᱤᱜᱮ ᱱᱚᱜᱼᱚᱭ ᱡᱮ ᱡᱟᱦᱟᱸ ᱥᱟᱱᱛᱟᱞᱤ ᱢᱤᱰᱤᱭᱟᱢ ᱛᱮ ᱚᱞᱚᱜ ᱢᱟᱵᱚ ᱚᱞᱚᱜ ᱯᱟᱲᱦᱟᱜ ᱠᱟᱱ ᱜᱮᱭᱟ ᱢᱮᱱᱠᱷᱟᱱ ᱚᱱᱟ ᱨᱮᱦᱚᱸ ᱠᱟᱹᱴᱤᱡ ᱟᱹᱰᱤ ᱟᱭᱢᱟ ᱞᱮᱠᱟ ᱮᱸᱴᱠᱮᱴᱚᱬᱮ ᱧᱮᱞ ᱧᱟᱢᱚᱜ ᱠᱟᱱ ᱜᱮᱭᱟ ᱡᱟᱦᱟᱸ ᱫᱚ ᱱᱚᱜᱼᱚᱭ ᱢᱟᱥᱴᱟᱨ ᱰᱤᱜᱽᱨᱤ ᱠᱚᱢᱯᱞᱤᱴ ᱠᱟᱛᱮ ᱫᱩᱲᱩᱵ ᱟᱠᱟᱱ ᱢᱮᱱᱟᱜ ᱵᱚᱱᱟ ᱾ ᱦᱮᱸᱵᱤᱭᱮᱰ ᱠᱚᱞᱮᱡᱽ ᱵᱟᱹᱱᱩᱜ ᱟᱠᱟᱫ ᱛᱟᱵᱚᱱᱟ ᱦᱮᱸ ᱥᱮ ᱵᱟᱝ ᱜᱚᱝᱠᱮ
ᱟᱪᱪᱷᱟ ᱟᱪᱪᱷᱟ ᱾ ᱟᱹᱰᱤ ᱱᱟᱯᱟᱭ ᱠᱟᱛᱷᱟ ᱟᱸᱡᱚᱢ ᱵᱩᱡᱷᱟᱹᱣ ᱠᱮᱫᱟᱞᱤᱧ ᱱᱤᱭᱟᱹ ᱱᱤᱭᱟᱹ ᱨᱚᱲ ᱠᱟᱛᱮ
ᱟᱫᱚ ᱱᱚᱜᱼᱚᱭ ᱵᱤᱭᱮᱰ ᱠᱚᱞᱮᱡᱽ ᱪᱟᱹᱞᱩ ᱞᱟᱹᱜᱤᱫ ᱜᱮ ᱱᱚᱝᱠᱟ ᱡᱟᱦᱟᱸ ᱫᱚ ᱟᱵᱚ ᱡᱷᱟᱲᱜᱨᱟᱢ ᱨᱮᱦᱟᱸᱜ ᱫᱟᱜ ᱰᱟᱦᱟᱨ ᱡᱟᱸᱜᱮ ᱫᱟᱨᱟᱢ ᱵᱚᱱ ᱫᱚᱦᱚ ᱟᱠᱟᱫᱟ ᱱᱚᱣᱟ ᱨᱮᱫᱚ ᱮᱠᱫᱚᱢ ᱥᱟᱹᱨᱤᱜᱮ ᱟᱹᱞᱤᱧ ᱢᱟ ᱜᱚᱲ ᱥᱚᱦᱚᱨ ᱥᱮᱴᱮᱨ ᱞᱤᱧ ᱛᱟᱦᱮᱱ ᱠᱟᱱᱟ ᱚᱱᱟ ᱥᱟᱶᱛᱮ᱾ ᱟᱹᱞᱤᱧ ᱦᱟᱸᱜ ᱱᱚᱝᱠᱟ ᱵᱮᱵᱽᱥᱟ ᱠᱚᱞᱤᱧ ᱜᱤᱫᱟᱹ ᱠᱚᱞᱤᱧ ᱮᱢ ᱠᱟᱜ ᱠᱚᱣᱟ ᱡᱟᱦᱟᱸ ᱫᱚ ᱢᱟᱹᱭ ᱵᱟᱹᱵᱩ ᱛᱟᱠᱚ ᱡᱟᱦᱟᱸ ᱛᱤᱱᱟᱹᱜ ᱢᱤᱰᱤᱭᱟᱢ ᱠᱚᱨᱮ ᱠᱚ ᱚᱞᱚᱜ ᱠᱟᱱᱟ ᱩᱱᱠᱩ ᱦᱚᱸᱠᱚ ᱥᱚᱦᱚ ᱥᱮᱴᱮᱨᱚᱜᱼᱟ ᱦᱟᱸᱜ ᱠᱟᱹᱴᱤᱡ ᱞᱤᱧ ᱞᱟᱹᱭ ᱠᱟᱜ ᱠᱚᱣᱟ ᱟᱞᱤᱧ ᱦᱚᱸ᱾
ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱟᱸᱡᱚᱢ ᱠᱟᱛᱮ ᱟᱹᱞᱤᱧᱟᱜ ᱟᱹᱰᱤ ᱢᱚᱱᱠᱟᱴᱟᱜ ᱠᱟᱹᱴᱤᱡ ᱥᱟᱱᱛᱤ ᱧᱟᱢᱟᱭ ᱡᱮ ᱱᱤᱭᱟᱹᱨᱮ ᱟᱵᱮᱱ ᱥᱮᱞᱮᱫ ᱵᱮᱱ ᱛᱟᱦᱮᱱ ᱠᱟᱱᱟ ᱟᱹᱰᱤ ᱨᱟᱹᱥᱠᱟᱹ ᱞᱤᱧ ᱵᱩᱡᱷᱟᱹᱣ ᱠᱮᱫᱟ᱾ ᱡᱚᱛᱚ ᱦᱚᱲ ᱠᱚᱵᱮᱱ ᱵᱟᱲᱟᱭ ᱦᱚᱪᱚ ᱟᱠᱟᱫ ᱠᱚᱣᱟ ᱱᱤᱦᱟᱹᱛ ᱜᱮᱠᱚ ᱥᱮᱴᱮᱨᱚᱜ ᱢᱟ ᱟᱹᱞᱤᱧᱟᱜ ᱟᱥᱟ ᱛᱟᱦᱮᱱᱟ ᱥᱮ ᱥᱮᱴᱮᱨ ᱵᱚᱱ ᱛᱟᱦᱮᱱᱟ ᱮᱱᱰᱮᱠᱷᱟᱱ ᱟᱵᱚᱣᱟᱜ ᱜᱮ ᱟᱹᱰᱤ ᱱᱟᱯᱟᱭᱚᱜᱼᱟ ᱥᱮ ᱜᱚᱢᱠᱮ
ᱦᱳᱭ ᱜᱚᱢᱠᱮ ᱮᱠᱫᱚᱢ
ᱚᱱᱟ ᱫᱚ ᱟᱵᱚᱣᱟᱜ ᱜᱮ ᱦᱩᱭᱩᱜᱼᱟ᱾ ᱛᱚ ᱜᱚᱝᱠᱮ ᱡᱮ ᱱᱚᱜᱼᱚᱭ ᱵᱚᱱ ᱠᱚᱨᱟᱣᱫᱟ ᱱᱤᱭᱟᱹ ᱫᱚ ᱟᱵᱚ ᱞᱟᱹᱜᱤᱫ ᱜᱮ ᱛᱚ ᱱᱚᱣᱟ ᱱᱤᱭᱟᱹ ᱠᱟᱹᱴᱤᱡ ᱢᱤᱫ ᱠᱟᱛᱷᱟ ᱛᱮᱵᱮᱱ ᱞᱟᱹᱭ ᱞᱮᱠᱷᱟᱱ ᱟᱹᱰᱤ ᱱᱟᱯᱟᱭ ᱠᱚᱜᱼᱟ᱾
ᱦᱮᱸ ᱜᱚᱝᱠᱮ ᱱᱚᱣᱟ ᱞᱟᱹᱭ ᱜᱟᱱᱚᱜ ᱱᱚᱣᱟ ᱵᱟᱝ ᱠᱚᱨᱟᱣ ᱨᱮᱱᱟᱜ ᱩᱫᱽᱫᱮᱠ ᱵᱟᱝ ᱦᱟᱛᱟᱣ ᱨᱮᱫᱚ ᱟᱹᱰᱤ ᱜᱮ ᱵᱟᱹᱲᱤᱡᱚᱜᱼᱟ᱾ ᱱᱚᱣᱟ ᱫᱚ ᱟᱵᱚ ᱦᱟᱛᱟᱣ ᱞᱟᱜᱟᱣ ᱵᱚᱱ ᱜᱮᱭᱟ ᱥᱮ ᱱᱚᱣᱟ ᱰᱟᱦᱟᱨ ᱡᱟᱸᱜᱮ ᱫᱟᱨᱟᱢ ᱫᱚ ᱟᱵᱚ ᱞᱟᱹᱠᱛᱤ ᱢᱮᱱᱟᱜᱼᱟ᱾ ᱪᱮᱫᱟᱜ ᱟᱵᱚ ᱡᱩᱫᱤ ᱱᱚᱣᱟ ᱰᱟᱦᱟᱨ ᱵᱟᱵᱚ ᱡᱟᱸᱜᱮ ᱫᱟᱨᱟᱢᱟ, ᱛᱟᱦᱚᱞᱮ ᱠᱷᱟᱱ ᱱᱩᱭ ᱥᱚᱨᱠᱟᱨ ᱟᱵᱚ ᱫᱚ ᱱᱚᱣᱟ ᱵᱤᱭᱮᱰ ᱠᱚᱞᱮᱡᱽ ᱫᱚ ᱵᱟᱭ ᱠᱷᱩᱞᱟᱹ ᱟᱵᱚᱱᱟ ᱚᱱᱟ ᱞᱟᱹᱜᱤᱫ ᱛᱮ ᱱᱚᱣᱟ ᱰᱟᱦᱟᱨ ᱡᱟᱸᱜᱮ ᱡᱚᱵᱟᱵ ᱫᱚ ᱟᱹᱰᱤᱜᱮ ᱞᱟᱹᱠᱛᱤ ᱢᱮᱱᱟᱜᱼᱟ ᱛᱟᱦᱚᱞᱮ ᱟᱡ ᱱᱚᱣᱟ ᱤᱭᱟᱹ ᱛᱟᱞᱟᱛᱮ ᱟᱡ ᱟᱡ ᱮ ᱵᱚᱛᱚᱨᱚᱜᱼᱟ ᱥᱮ ᱟᱡ ᱦᱚᱸᱭ ᱵᱩᱡᱷᱟᱹᱣ ᱧᱟᱢᱟ ᱡᱮ ᱥᱟᱹᱨᱜᱮ ᱱᱩᱱᱟᱹᱜ ᱜᱟᱱ ᱯᱟᱹᱴᱷᱩᱣᱟᱹ ᱢᱮᱱᱟᱜ ᱠᱚᱣᱟ ᱡᱮ ᱱᱚᱜᱼᱚ ᱱᱚᱣᱟ ᱵᱷᱤᱭᱮᱴ ᱨᱮ ᱚᱞᱚᱜ ᱞᱟᱹᱜᱤᱫ ᱛᱮ᱾ ᱡᱮ ᱥᱟᱱᱛᱟᱞᱤ ᱢᱤᱰᱤᱭᱟᱢ ᱛᱮ ᱪᱮᱫ ᱪᱟᱞᱩ ᱞᱮᱱᱠᱷᱟᱱ ᱥᱟᱹᱨᱤᱜᱮ ᱟᱹᱰᱤ ᱜᱟᱱ ᱜᱤᱫᱽᱨᱟᱹ ᱢᱮᱱᱟᱜ ᱠᱚᱣᱟ ᱡᱮ ᱵᱮᱠᱟᱨ ᱫᱩᱲᱩᱵ ᱟᱠᱟᱱ ᱢᱮᱱᱟᱜ ᱠᱚᱣᱟ ᱱᱩᱠᱩ ᱜᱤᱫᱽᱨᱟᱹ ᱠᱚ ᱚᱞᱚᱜ ᱯᱟᱲᱦᱟᱣ ᱫᱟᱲᱮᱭᱟᱜᱼᱟ᱾ ᱟᱡ ᱱᱚᱣᱟ ᱠᱚ ᱟᱸᱜᱚᱪ ᱧᱟᱢ ᱦᱚᱪᱚᱭᱮᱭᱟ ᱡᱟᱦᱟᱸ ᱫᱚ ᱱᱚᱣᱟ ᱰᱟᱦᱟᱨ ᱡᱟᱸᱜᱮ ᱫᱟᱬᱟᱱ ᱛᱮ᱾
ᱮᱠᱫᱚᱢ ᱡᱚᱛᱷᱟᱛ ᱥᱟᱹᱨᱤ ᱠᱟᱛᱷᱟ ᱵᱮᱱ ᱞᱟᱹᱭ ᱠᱮᱫᱟ ᱜᱚᱢᱠᱮ ᱪᱮᱫᱟᱜ ᱥᱮ ᱚᱸᱰᱮ ᱟᱵᱚ ᱢᱤᱫ ᱥᱚᱸᱜᱮ ᱛᱮ ᱡᱩᱢᱤᱫ ᱠᱟᱛᱮ ᱵᱚᱱ ᱛᱟᱦᱮᱸ ᱞᱮᱱᱠᱷᱟᱱ ᱛᱚᱵᱮᱱᱟᱜ ᱪᱮᱛᱟᱱ ᱛᱷᱟ ᱛᱷᱚᱠ ᱨᱮ ᱡᱟᱦᱟᱸ ᱠᱚ ᱢᱮᱱᱟᱜ ᱠᱚᱣᱟ ᱮᱻ ᱡᱟᱦᱟᱸᱭ ᱦᱳᱠ ᱱᱮᱛᱟ ᱠᱚ ᱥᱮ ᱡᱟᱦᱟᱸᱭ ᱠᱚ ᱢᱚᱱᱛᱨᱤ ᱱᱤᱭᱟᱹᱨᱮᱠᱚ ᱩᱱᱠᱩ ᱠᱚ ᱵᱩᱡᱷᱟᱹᱣᱟ ᱵᱟᱝ ᱢᱮᱱᱛᱮ ᱱᱩᱠᱩ ᱫᱚ ᱟᱹᱰᱤᱜᱟᱱ ᱜᱮ ᱥᱴᱩᱰᱮᱱᱴ ᱢᱮᱱᱟᱜ ᱠᱚᱣᱟ ᱥᱮ ᱱᱤᱭᱟᱹ ᱨᱮᱱ ᱯᱟᱹᱴᱷᱩᱣᱟᱹ ᱠᱚ ᱢᱮᱱᱟᱜ ᱠᱚᱣᱟ ᱡᱮ ᱵᱤ ᱠᱚᱞᱮᱡᱽ ᱨᱮᱠᱚ ᱯᱟᱲᱦᱟᱜ ᱞᱟᱹᱜᱤᱫ ᱛᱚ ᱱᱤᱦᱟᱹᱛ ᱜᱮ ᱤᱧᱟᱹᱜ ᱤᱪᱪᱷᱟᱹᱜ ᱠᱟᱱᱟ ᱡᱮ ᱩᱱᱠᱩ ᱠᱚ ᱟᱠᱚᱣᱟᱜ ᱢᱚᱱᱮᱛᱮ ᱥᱮ ᱟᱠᱚᱣᱟᱜ ᱚᱱᱩᱵᱷᱚᱵ ᱞᱮᱠᱷᱟᱱ ᱧᱮᱞ ᱞᱮᱠᱷᱟᱱ ᱠᱚ ᱵᱟᱲᱟᱭ ᱧᱟᱢᱟ ᱵᱟᱝᱟ ᱡᱮ ᱱᱮ ᱱᱮ ᱱᱤᱦᱟᱹᱛ ᱜᱮ ᱫᱚᱨᱠᱟᱨ᱾ ᱵᱤᱭᱮᱰ ᱠᱚᱞᱮᱡᱽ ᱨᱮᱱᱟᱜ ᱠᱷᱩᱞᱟᱹᱣ ᱫᱚ ᱥᱮ ᱜᱚᱝᱠᱮ
ᱦᱳᱭ ᱜᱚᱝᱠᱮ ᱮᱠᱫᱚᱢ ᱮᱠᱫᱚᱢ ᱚᱱᱟ ᱠᱷᱟᱹᱛᱤᱨ ᱜᱮ ᱟᱵᱚ ᱱᱚᱣᱟ ᱫᱚ ᱡᱟᱸᱜᱮ ᱫᱟᱨᱟᱢ ᱞᱟᱹᱠᱛᱤ ᱢᱮᱱᱟᱜᱼᱟ ᱥᱮ ᱩᱱᱤ ᱥᱚᱨᱠᱟᱨ ᱦᱚᱸ ᱟᱵᱚ ᱵᱚ ᱵᱚᱛᱚᱨ ᱦᱚᱪᱚ ᱫᱟᱲᱮᱭᱟᱭᱟ ᱥᱟᱹᱨᱤ ᱜᱮ ᱟᱵᱚᱣᱟᱜ ᱡᱩᱢᱤᱫ ᱫᱟᱲᱮ ᱱᱩᱱᱟᱹᱜ ᱢᱮᱱᱟᱜᱼᱟ ᱯᱟᱹᱴᱷᱩᱣᱟᱹ ᱠᱚᱣᱟᱜ ᱟᱨ ᱵᱤᱭᱮᱰ ᱚᱞᱚᱜ ᱞᱟᱹᱜᱤᱫ ᱦᱚᱸ ᱱᱩᱱᱟᱹᱜ ᱜᱟᱱ ᱯᱟᱹᱴᱷᱩᱣᱟᱹ ᱢᱮᱱᱟᱜ ᱠᱚᱣᱟ ᱫᱩᱲᱩᱵ ᱨᱮ ᱛᱺᱜᱤ ᱛᱟᱲᱟᱜ ᱨᱮ ᱱᱚᱣᱟ ᱵᱤᱭᱮᱰ ᱠᱚᱞᱮᱡᱽ ᱠᱷᱩᱞᱟᱹᱣ ᱟᱠᱚ ᱦᱩᱭᱩᱜᱼᱟ᱾ ᱛᱚᱵᱮᱱᱟ ᱟᱡ ᱵᱚᱛᱚᱨ ᱛᱮ ᱱᱚᱣᱟ ᱵᱤᱭᱮᱰ ᱠᱚᱞᱮᱡ ᱠᱷᱩᱞᱣᱟᱵᱚᱱᱟ ᱵᱟᱝᱠᱷᱟᱱ ᱜᱚᱝᱠᱮ ᱵᱤᱭᱮᱰ ᱠᱚᱞᱮᱡᱽ ᱵᱟᱭ ᱠᱷᱩᱞᱟᱹᱣᱟ ᱵᱚᱱᱟ ᱱᱚᱣᱟ ᱫᱚ ᱵᱩᱡᱷᱟᱹᱣ ᱧᱟᱢᱚᱜ ᱠᱟᱱᱟ ᱥᱩᱫᱩ ᱥᱩᱫᱩ ᱪᱟᱞᱩ ᱟᱠᱟᱫᱟ ᱟᱵᱚᱣᱟᱜ ᱥᱟᱱᱛᱟᱞᱤ ᱢᱤᱰᱤᱭᱟᱢ ᱚᱱᱟ ᱢᱟᱵᱚᱱ ᱵᱟᱰᱟᱭ ᱜᱮᱭᱟ ᱚᱞᱚᱜ ᱢᱟ ᱚᱞᱚᱜ ᱢᱮᱱᱠᱷᱟᱱ ᱥᱟᱱᱛᱟᱞᱤ ᱢᱤᱰᱤᱟᱢ ᱨᱮ ᱩᱱᱟᱹᱜ ᱜᱮ ᱮᱴᱠᱮᱴᱬᱮ ᱦᱩᱭᱩᱜ ᱱᱚᱣᱟ ᱫᱚ ᱮᱠᱷᱚᱱ ᱟᱞᱤ ᱢᱮᱫ ᱞᱩᱛᱩᱨᱛ ᱱᱚᱜᱼᱚᱭ ᱡᱮ ᱧᱮᱞᱚᱜ ᱠᱟᱱᱟ ᱟᱹᱰᱤ ᱟᱹᱰᱤ ᱟᱭᱢᱟ ᱠᱚᱞᱮᱡᱽ ᱥᱟᱱᱛᱟᱞᱤ ᱢᱤᱰᱤᱭᱟᱢ ᱠᱚᱞᱮᱡᱽ ᱨᱮ ᱢᱟᱪᱮᱫ ᱢᱟᱪᱮᱛᱟᱱᱤ ᱠᱚ ᱵᱟᱹᱱᱩᱜ ᱡᱟᱦᱟᱸ ᱫᱚ ᱱᱤᱛᱚᱜ ᱡᱟᱦᱟᱸ ᱡᱟᱦᱟᱸᱭ ᱵᱟᱝᱞᱟ ᱢᱤᱰᱤᱭᱟᱢ ᱛᱮ ᱯᱟᱲᱦᱟᱣ ᱟᱛᱮᱫ ᱚᱱᱠᱟᱱ ᱜᱚᱝᱠᱮ ᱠᱚ ᱢᱮᱱᱟᱜ ᱠᱚ ᱩᱱᱠᱩ ᱠᱚ ᱯᱟᱲᱦᱟᱣᱮᱫ ᱵᱚᱱᱟ ᱩᱱᱠᱩ ᱦᱚᱸ ᱟᱹᱰᱤ ᱦᱟᱨᱠᱮᱛ ᱫᱚ ᱦᱩᱭ ᱟᱠᱚ ᱠᱟᱱ ᱜᱮᱭᱟ ᱡᱟᱦᱟᱸ ᱫᱚ ᱠᱟᱹᱴᱤᱡ ᱮᱴᱠᱮᱴᱚᱬᱮ ᱫᱚᱠᱚ ᱵᱩᱡᱷᱟᱹᱣ ᱮᱫ ᱜᱮᱭᱟ ᱡᱮ ᱥᱟᱹᱲᱤ ᱫᱚ ᱥᱟᱹᱲᱤ ᱜᱮ ᱢᱤᱰᱤᱭᱟᱢ ᱨᱮᱱ ᱜᱤᱫᱽᱨᱟᱹ ᱚᱞᱚᱜ ᱯᱟᱲᱦᱟᱜ ᱫᱚ ᱠᱟᱹᱴᱤᱡ ᱫᱚ ᱮᱸᱴᱠᱮᱴᱚᱬᱮ ᱧᱚᱜ ᱜᱮᱭᱟ ᱪᱮᱫᱟᱜ ᱥᱮ ᱜᱚᱝᱠᱮ ᱟᱠᱚ ᱫᱚ ᱟᱠᱚ ᱫᱚ ᱵᱟᱝᱞᱟ ᱢᱤᱰᱤᱭᱟᱢ ᱛᱮᱠᱚ ᱚᱞᱚᱜ ᱞᱮᱱ ᱛᱟᱦᱮᱸᱜᱼᱟ ᱢᱮᱱᱠᱷᱟᱱ ᱥᱟᱱᱛᱟᱞᱤ ᱢᱤᱰᱤᱭᱟᱢ ᱛᱮᱫᱚ ᱥᱟᱱᱟᱢᱟᱜ ᱜᱮ ᱡᱟᱦᱟᱸ ᱫᱚ ᱟᱹᱲᱟᱹ ᱠᱚ ᱞᱟᱹᱭ ᱜᱟᱱᱚᱜᱼᱟ ᱚᱱᱟ ᱠᱚᱫᱚ ᱥᱟᱱᱛᱟᱲ ᱛᱮᱜᱮ ᱵᱮᱣᱦᱟᱨᱚᱜᱼᱟ ᱩᱱᱠᱩ ᱦᱚᱸ ᱠᱟᱹᱴᱤᱡ ᱚᱱᱟ ᱚᱞᱚᱜ ᱯᱟᱲᱦᱟᱣ ᱥᱮᱫ ᱫᱚ ᱠᱚ ᱮᱸᱴᱠᱮᱴᱚᱲᱮᱜ ᱠᱟᱱ ᱜᱮᱭᱟ ᱢᱮᱱᱠᱷᱟᱱ ᱱᱚᱜᱼᱚᱭ ᱱᱚᱜᱼᱚᱭ ᱡᱮ ᱱᱚᱜᱼᱚᱭ ᱡᱮ ᱟᱵᱚᱣᱟᱜ ᱱᱚᱜ ᱱᱚᱣᱟ ᱡᱟᱦᱟᱸᱱᱟᱜ ᱵᱳᱴ ᱵᱟᱠᱚ ᱵᱮᱱᱟᱣ ᱵᱚᱱ ᱠᱟᱱᱟ ᱚᱱᱠᱟ ᱜᱚᱝᱠᱮ ᱛᱟᱦᱚᱞᱮ ᱟᱵᱚ ᱦᱚᱸ ᱱᱚᱝᱠᱟ ᱢᱟᱪᱮᱫ ᱢᱟᱪᱮᱛᱟᱹᱱᱤ ᱯᱚᱫ ᱵᱟᱵᱚᱱ ᱦᱟᱢᱮᱴ ᱫᱟᱲᱮᱭᱟᱜᱼᱟ ᱵᱤᱭᱮᱰ ᱠᱚᱞᱮᱡᱽ ᱠᱚ ᱵᱟᱠᱚ ᱪᱟᱹᱞᱩᱣᱟᱵᱚᱱ ᱠᱷᱟᱱ ᱟᱵᱚ ᱚᱱᱠᱟᱱ ᱯᱚᱫ ᱵᱟᱵᱚ ᱥᱮᱴᱮᱨ ᱫᱟᱲᱮᱭᱟᱜᱼᱟ ᱡᱮ ᱞᱟᱦᱟᱥᱮᱫ ᱢᱟᱪᱮᱫ ᱢᱟᱪᱮᱛᱟᱹᱱᱤ ᱟᱵᱚ ᱵᱚ ᱦᱩᱭᱩᱜᱼᱟ
ᱟᱹᱰᱤ ᱢᱚᱸᱡᱽ ᱵᱮᱱ ᱞᱟᱹᱭ ᱠᱟᱫᱟ ᱜᱚᱢᱠᱮ ᱱᱚᱣᱟ ᱫᱚ ᱮᱠᱫᱚᱢ ᱞᱟᱹᱠᱛᱤ ᱠᱟᱱ ᱜᱮᱭᱟ ᱱᱚᱣᱟ ᱞᱟᱹᱜᱤᱫ ᱛᱮ ᱡᱟᱦᱟᱸ ᱠᱚ ᱫᱚᱦᱚᱣ ᱠᱟᱫᱟ ᱢᱤᱫᱴᱟᱝ ᱞᱟᱹᱠᱛᱤᱭᱟᱱ ᱞᱟᱹᱜᱤᱫ ᱵᱮᱭᱮᱰ ᱩᱞ ᱞᱟᱹᱠᱛᱤᱭᱟᱱ ᱞᱟᱹᱜᱤᱫ ᱨᱮᱞᱤᱝ ᱚᱱᱟ ᱫᱚ ᱱᱤᱦᱟᱹᱛ ᱜᱮ ᱟᱵᱚᱣᱟᱜ ᱫᱚᱨᱠᱟᱨ ᱠᱟᱱᱟ ᱟᱨ ᱟᱹᱞᱤᱧ ᱦᱚᱸᱞᱤᱧ ᱧᱮᱞ ᱟᱠᱟᱫ ᱠᱚᱣᱟ ᱟᱹᱰᱤ ᱜᱟᱱ ᱫᱟᱫᱟ ᱛᱟᱠᱚ ᱢᱮᱱᱟᱜ ᱠᱚᱣᱟ ᱱᱚᱜᱼᱚ ᱱᱤᱭᱟᱹ ᱠᱷᱟᱹᱛᱤᱨ ᱛᱮᱠᱚ ᱫᱩᱲᱩᱵ ᱟᱠᱟᱱᱟ ᱥᱮ ᱩᱱᱠᱩ ᱠᱚ ᱛᱟᱸᱜᱤ ᱟᱥᱟᱣ ᱠᱟᱫᱟ ᱛᱚ ᱱᱩᱠᱩ ᱦᱚᱸ ᱡᱷᱚᱛᱚ ᱠᱚ ᱥᱚᱦᱚᱨ ᱠᱚ ᱥᱮᱴᱮᱨ ᱛᱟᱦᱮᱱ ᱠᱟᱱᱟ ᱟᱹᱰᱤ ᱨᱟᱹᱥᱠᱟᱹ ᱞᱤᱧ ᱵᱩᱡᱷᱟᱹᱣ ᱫᱟ ᱥᱮ ᱟᱹᱞᱤᱧ ᱦᱚᱸ ᱱᱤᱦᱟᱹᱛ ᱜᱮ ᱥᱮᱴᱮᱨ ᱞᱤᱧ ᱛᱟᱦᱮᱱᱟ ᱪᱮᱫᱟᱜ ᱥᱮ ᱱᱚᱣᱟ ᱫᱚ ᱡᱚᱠᱷᱚᱱ ᱤᱧ ᱟᱫᱚ ᱤᱧᱫᱩᱧ ᱞᱟᱹᱭ ᱠᱮᱭᱟ ᱡᱮ ᱡᱟᱦᱟᱸᱭ ᱜᱮ ᱢᱮᱱᱟᱜ ᱠᱚᱣᱟ ᱦᱚᱭᱛᱚ ᱥᱟᱱᱛᱟᱲ ᱵᱟᱭ ᱯᱟᱲᱦᱟᱜ ᱠᱟᱱᱟ ᱪᱤᱠᱤᱛᱮ ᱩᱱᱤ ᱦᱚᱸ ᱡᱮᱢᱚᱱ ᱥᱮᱞᱮᱫ ᱮ ᱛᱟᱦᱮᱱ ᱢᱟ ᱤᱧ ᱫᱚ ᱟᱹᱰᱤ ᱨᱟᱹᱥᱠᱟᱹᱧ ᱵᱩᱡᱷᱟᱹᱣᱟ ᱪᱮ ᱜᱟᱢᱠᱮ
ᱦᱳᱭ ᱜᱚᱝᱠᱮ ᱮᱠᱫᱚᱢ ᱱᱚᱣᱟ ᱫᱚ ᱟᱹᱰᱤ ᱥᱟᱹᱨᱤᱭᱟᱜ ᱜᱮ ᱡᱟᱦᱟᱸᱭ ᱫᱚ ᱵᱟᱭ ᱚᱞᱚᱜ ᱠᱟᱱ ᱨᱮᱦᱚᱸ ᱡᱮ ᱟᱭᱟᱜ ᱱᱚᱣᱟ ᱡᱟᱱᱟᱢ ᱯᱟᱹᱨᱥᱤ ᱛᱮ ᱢᱮᱱᱠᱷᱟᱱ ᱩᱱᱤ ᱡᱮ ᱚᱱᱟ ᱡᱟᱭᱜᱟ ᱨᱮ ᱥᱮᱴᱮᱨᱚᱜᱼ ᱟᱭ ᱱᱚᱣᱟ ᱫᱚ ᱟᱹᱰᱤ ᱟᱹᱰᱤ ᱟᱹᱰᱤ ᱜᱚᱨᱚᱵᱟᱱ ᱠᱟᱛᱷᱟ ᱠᱟᱱᱟ ᱪᱮᱫᱟᱜ ᱥᱮ ᱜᱚᱝᱠᱮ ᱞᱟᱹᱭ ᱜᱟᱱᱚᱜᱼᱟ ᱡᱮ ᱩᱱᱤ ᱦᱚᱸ ᱢᱤᱫᱴᱟᱱ ᱥᱟᱱᱛᱟᱲ ᱠᱟᱱᱟᱭ ᱩᱱᱤ ᱥᱟᱱᱛᱟᱲ ᱥᱮ ᱥᱟᱱᱛ ᱡᱩᱫᱤ ᱥᱟᱱᱛᱟᱲ ᱥᱟᱱᱛᱟᱲ ᱥᱟᱣ ᱵᱟᱭ ᱛᱤᱸᱜᱩ ᱠᱮᱴᱮᱡ ᱞᱮᱱ ᱠᱷᱟᱱ ᱵᱟᱭ ᱜᱚᱲᱚᱣᱟᱭ ᱠᱷᱟᱱ ᱛᱟᱦᱚᱞᱮ ᱠᱷᱟᱱ ᱱᱚᱜᱝᱠᱟᱱ ᱡᱟᱸᱜᱮ ᱫᱟᱲᱟᱢ ᱨᱮᱭᱟᱜ ᱡᱩᱢᱤᱫ ᱵᱟᱝ ᱛᱟᱦᱮᱸ ᱞᱮᱱᱠᱷᱟᱱ ᱛᱟᱦᱚᱞᱮ ᱟᱵᱚ ᱱᱚᱝᱠᱟᱱᱟᱜ ᱥᱚᱨᱠᱟᱨ ᱯᱟᱥᱴᱟ ᱥᱮᱫ ᱠᱷᱚᱱᱟᱜ ᱜᱚᱲ ᱥᱚᱯᱚᱦᱚᱫ ᱵᱟᱵᱚ ᱧᱟᱢᱟ ᱡᱩᱫᱤ ᱟᱵᱚ ᱡᱩᱢᱤᱫ ᱛᱟᱦᱮᱱ ᱛᱟᱵᱚᱱᱟ ᱛᱟᱦᱚᱞᱮ ᱠᱷᱟᱱ ᱥᱚᱨᱠᱟᱨ ᱦᱚᱸ ᱵᱚᱛᱚᱨᱚᱜᱼᱟᱭ ᱡᱮ ᱥᱟᱹᱨᱤ ᱫᱚ ᱥᱟᱹᱨᱤ ᱜᱮ ᱱᱩᱠᱩ ᱥᱟᱱᱛᱟᱲ ᱥᱟᱹᱨᱤ ᱜᱮ ᱡᱩᱢᱤᱫ ᱢᱮᱱᱟᱜ ᱛᱟᱠᱚᱣᱟ ᱥᱟᱹᱨᱤ ᱜᱮ ᱚᱞᱚᱜ ᱨᱮᱱᱟᱜ ᱟᱹᱰᱤ ᱞᱟᱹᱠᱛᱤ ᱢᱮᱱᱟᱜ ᱛᱟᱠᱚᱣᱟ ᱚᱱᱟ ᱠᱷᱟᱛᱤᱨ ᱱᱚᱣᱟ ᱵᱤ ᱮᱰ ᱠᱚᱞᱡᱽ ᱛᱮ ᱠᱷᱩᱞᱟᱹᱣ ᱛᱮ ᱵᱟᱫᱽᱫᱷᱚᱜᱼᱟ᱾
ᱮᱠᱫᱚᱢ ᱮᱠᱫᱚᱢ ᱟᱹᱰᱤ ᱥᱟᱹᱨᱤ ᱠᱟᱛᱷᱟ ᱵᱮᱱ ᱞᱟᱹᱭ ᱟᱠᱟᱫᱟ ᱫᱚᱨᱠᱟᱨ ᱠᱟᱱ ᱜᱮᱭᱟ᱾ ᱛᱚ ᱟᱹᱞᱤᱧ ᱞᱤᱧ ᱞᱟᱹᱭ ᱦᱚᱪᱚᱭᱟ, ᱡᱮ ᱱᱚᱣᱟ ᱨᱮ ᱜᱚᱲᱚ ᱛᱤᱱᱟᱹᱜ ᱠᱚ ᱮᱢᱟ ᱵᱚᱱᱟ? ᱟᱹᱰᱤ ᱱᱟᱯᱟᱭᱚᱜᱼᱟ ᱟᱵᱚᱣᱟᱜ ᱡᱟᱦᱟᱸ ᱟᱹᱨᱤᱪᱟᱹᱞᱤ ᱞᱟᱭᱼᱞᱟᱠᱪᱟᱨ ᱠᱚ ᱢᱮᱱᱟᱜᱼᱟ ᱥᱮ ᱱᱤᱡᱮᱨᱟᱜ ᱟᱲᱟᱝ ᱛᱮᱠᱚ ᱵᱚᱱ ᱯᱟᱲᱦᱟᱜ ᱠᱟᱱᱟ ᱱᱚᱣᱟ ᱫᱚ ᱱᱤᱦᱟᱹᱛ ᱜᱮ ᱫᱚᱨᱠᱟᱨ ᱠᱟᱱ ᱜᱮᱭᱟ ᱡᱮᱢᱚᱱ ᱦᱟᱯᱮᱱ ᱫᱤᱱ ᱨᱮ ᱟᱵᱚᱨᱮᱱ ᱫᱟᱫᱟ ᱛᱟᱠᱚ ᱥᱮ ᱟᱵᱚ ᱠᱚ ᱟᱱᱟᱴ ᱨᱮ ᱵᱟᱵᱚᱱ ᱯᱟᱲᱟᱜ ᱢᱟ ᱤᱧ ᱫᱩᱧ ᱞᱟᱹᱭ ᱦᱚᱪᱚᱭᱟ ᱱᱤᱭᱟᱹ ᱨᱮᱫᱚ ᱱᱤᱦᱟᱹᱛ ᱜᱮ ᱡᱚᱯᱲᱟᱣ ᱠᱟᱛᱮᱫ ᱢᱤᱫᱴᱟᱝ ᱡᱩᱢᱤᱫ ᱠᱟᱛᱮ ᱵᱤᱨᱩᱫᱷ ᱫᱚᱨᱠᱟᱨ ᱠᱟᱱᱟ
ᱦᱳᱭ ᱜᱚᱝᱠᱮ ᱮᱠᱚᱢ ᱱᱚᱣᱟ ᱫᱚ ᱟᱹᱰᱤ ᱥᱟᱹᱨᱤᱭᱟᱜ ᱜᱮ ᱟᱨ ᱠᱟᱥᱟᱢ ᱢᱟᱹᱭ ᱵᱟᱹᱵᱩ ᱛᱟᱞᱮ ᱱᱚᱣᱟ ᱡᱟᱦᱮᱨ ᱰᱟᱦᱟᱨ ᱡᱟᱸᱜᱮ ᱫᱟᱨᱟᱢ ᱨᱮ ᱮᱠᱫᱚᱢ ᱪᱟᱞᱟᱣ ᱞᱟᱹᱠᱛᱤᱭᱟ ᱥᱮ ᱱᱚᱣᱟ ᱨᱤᱞᱤ ᱨᱮ ᱟᱹᱰᱤ ᱞᱟᱹᱠᱛᱤ ᱢᱮᱱᱟᱜᱼᱟ ᱚᱱᱠᱟ ᱡᱩᱫᱤ ᱵᱟᱵᱚ ᱥᱮᱴᱮᱨᱚᱜᱼᱟ ᱛᱟᱦᱚᱞᱮ ᱠᱷᱟᱱ ᱟᱵᱚ ᱱᱚᱣᱟ ᱡᱟᱦᱟᱸ ᱫᱚ ᱨᱮᱞᱤ ᱚᱱᱟ ᱵᱟᱝ ᱥᱟᱹᱠᱷᱤ ᱥᱚᱵᱷᱟᱜ ᱛᱟᱵᱚᱣᱟ ᱛᱟᱦᱚᱞᱮ ᱠᱷᱟᱱ ᱵᱟᱝ ᱵᱟᱵᱚ ᱥᱮᱴᱮᱨ ᱞᱮᱱᱠᱷᱟᱱ, ᱩᱱᱤ ᱥᱚᱨᱠᱟᱨ ᱦᱚᱸ ᱵᱟᱭ ᱵᱩᱡᱷᱟᱹᱣ ᱧᱟᱢ ᱫᱟᱲᱮᱭᱟᱜᱼᱟ ᱡᱮ ᱱᱩᱠᱩ ᱢᱟᱹᱱᱢᱤ ᱪᱮᱫ ᱞᱟᱹᱜᱤᱫ ᱠᱚ ᱨᱮᱞᱤᱭᱫᱟ ᱡᱩᱫᱤ ᱚᱱᱠᱟ
ᱮᱠᱫᱚᱢ ᱮᱠᱫᱚᱢ
ᱜᱟᱫᱮᱞ ᱜᱟᱫᱮᱞ ᱦᱚᱲ ᱡᱩᱢᱤᱫ ᱠᱟᱛᱮ ᱡᱩᱫᱤ ᱱᱚᱰᱮ ᱨᱮᱞᱤ ᱵᱚᱱ ᱥᱟᱠᱷᱤ ᱥᱚᱵᱷᱟ ᱫᱟᱲᱮᱭᱟᱜᱼᱛᱟᱦᱚᱞᱮ ᱠᱷᱟᱱ ᱥᱚᱨᱠᱟᱨ ᱵᱚᱛᱚᱨ ᱛᱮ ᱵᱟᱫᱽᱫᱷᱚᱜᱼᱟ᱾
ᱮᱠᱫᱚᱢ ᱮᱠᱫᱚᱢ ᱥᱟᱹᱨᱤ ᱜᱮ ᱵᱮᱱ ᱞᱟᱹᱭ ᱠᱮᱫᱟ ᱮᱠᱫᱚᱢ ᱱᱚᱣᱟ ᱨᱮᱫᱚ ᱥᱚᱨᱠᱟᱨ ᱫᱚ ᱟᱹᱞᱤᱧ ᱞᱤᱧ ᱞᱟᱹᱭᱟ ᱡᱮ ᱡᱩᱫᱤ ᱡᱩᱢᱤᱫ ᱟᱛᱮᱫ ᱵᱚᱱ ᱠᱚᱨᱟᱣᱟ, ᱛᱟᱦᱚᱞᱮ ᱱᱤᱥᱪᱚᱭ ᱥᱚᱨᱠᱟᱨ ᱮᱢᱛᱮ ᱵᱟᱫᱽᱫᱷᱚᱭ ᱮᱢᱚᱜᱼᱟ᱾
ᱦᱳᱭ ᱜᱚᱢᱠᱮ ᱮᱠᱫᱚᱢ᱾
ᱛᱚ ᱜᱚᱝᱠᱮ ᱟᱹᱞᱤᱧ ᱞᱤᱧ ᱱᱤᱭᱟᱹ ᱞᱤᱧ ᱟᱸᱡᱚᱢ ᱠᱮᱫᱟ ᱟᱵᱮᱱᱟᱜ ᱢᱚᱪᱟᱛᱮ ᱡᱮ ᱵᱟᱝ-ᱟ ᱠᱤᱪᱷᱩ ᱦᱚᱲ ᱵᱮᱱ ᱞᱟᱹᱭ ᱠᱟᱫ ᱠᱚᱣᱟ ᱟᱹᱰᱤ ᱨᱟᱹᱥᱠᱟᱹ ᱞᱤᱧ ᱵᱩᱡᱷᱟᱹᱣ ᱠᱮᱫᱟ᱾ ᱱᱤᱝᱠᱟᱹ ᱜᱮ ᱡᱮᱢᱚᱱ ᱡᱚᱛᱚ ᱦᱚᱲ ᱠᱚ ᱞᱟᱹᱭᱟᱠᱚ ᱠᱷᱟᱱ ᱟᱨᱦᱚᱸ ᱟᱹᱰᱤ ᱱᱟᱯᱟᱭᱚᱜᱼᱟ᱾ ᱡᱮᱢᱚᱱ ᱦᱟᱯᱮᱱ ᱫᱤᱱ ᱨᱮ ᱫᱟᱫᱟ ᱛᱟᱠᱚ ᱥᱮ ᱟᱵᱚ ᱵᱚᱱ ᱡᱟᱦᱟᱸ ᱛᱤᱱᱟᱹᱜ ᱢᱟᱹᱭ ᱵᱟᱹᱵᱩ ᱛᱟᱠᱚ ᱢᱮᱱᱟᱜ ᱠᱚᱣᱟᱜ ᱟᱞᱚ ᱠᱚ ᱟᱱᱟᱴ ᱨᱮᱠᱚ ᱯᱟᱲᱟᱜ ᱢᱟ, ᱛᱤᱱᱟᱹᱜ ᱨᱟᱹᱥᱠᱟᱹ ᱨᱮᱱᱟᱜ ᱠᱟᱛᱷᱟ ᱠᱟᱱᱟ ᱥᱮ ᱜᱚᱢᱠᱮ?
ᱦᱳᱭ ᱜᱚᱝᱠᱮ ᱮᱠᱫᱚᱢ ᱟᱹᱞᱤᱧ ᱟᱹᱞᱤᱧ ᱯᱟᱦᱟᱴᱟ ᱥᱮᱫ ᱠᱷᱚᱱᱟᱜ ᱡᱟᱦᱟᱸ ᱛᱤᱱᱟᱹᱜ ᱞᱤᱧ ᱫᱟᱲᱮ ᱟᱠᱟᱣᱫᱟ, ᱩᱱᱠᱟᱹ ᱡᱟᱦᱟᱸ ᱛᱤᱱᱟᱹᱜ ᱢᱤᱰᱤᱭᱟᱢ ᱛᱮ ᱢᱟᱹᱭ ᱵᱟᱹᱵᱩ ᱛᱟᱠᱚ ᱚᱞᱚᱜ ᱠᱟᱱᱟ ᱠᱚ, ᱠᱚᱞᱮᱡᱽ ᱠᱚᱨᱮ ᱥᱮ ᱤᱛᱩᱱ ᱟᱥᱲᱟ ᱠᱚᱨᱮ ᱩᱱᱠᱩ ᱥᱟᱱᱟᱢ ᱢᱟᱹᱭ ᱵᱟᱹᱵᱩ ᱛᱟᱠᱚ ᱞᱤᱧ ᱵᱟᱲᱟᱭ ᱦᱚᱪᱚ ᱟᱠᱟᱫ ᱠᱚᱣᱟ, ᱡᱮ ᱮᱠᱩᱥ ᱛᱟᱹᱨᱤᱠᱷ ᱡᱟᱦᱟᱸ ᱫᱚ ᱡᱷᱟᱲᱜᱨᱟᱢ ᱨᱮ ᱡᱟᱦᱟᱸ ᱫᱚ ᱨᱮᱞᱤ ᱢᱤᱫᱴᱟᱝ ᱥᱟᱯᱲᱟᱣ ᱦᱩᱭ ᱟᱠᱟᱱᱟ ᱵᱤᱭᱮᱰ ᱠᱚᱞᱮᱡᱽ ᱞᱟᱹᱜᱤᱫ᱾ ᱱᱚᱣᱟ ᱨᱮ ᱥᱟᱱᱟᱢ ᱢᱟᱹᱭ ᱵᱟᱹᱵᱩ ᱛᱟᱠᱚ ᱜᱮ ᱮᱠᱫᱚᱢ ᱱᱮᱦᱚᱨ ᱦᱳᱭ ᱠᱟᱱᱟ ᱡᱮ ᱨᱮᱞᱤ ᱨᱮ ᱥᱮᱞᱮᱫ ᱛᱟᱦᱮᱱ ᱛᱟᱵᱚᱱ ᱯᱮ ᱟᱹᱰᱤ ᱨᱟᱹᱥᱠᱟᱹ, ᱞᱮ ᱵᱩᱡᱷᱟᱹᱣᱟ ᱚᱱᱠᱟ ᱜᱚᱲᱚ ᱮᱢ ᱞᱟᱹᱜᱤᱫ ᱛᱮ
ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱟᱸᱚᱢ ᱠᱟᱛᱮᱜ ᱨᱟᱹᱥᱠᱟᱹ ᱞᱤᱧ ᱵᱩᱡᱷᱟᱹᱣ ᱠᱮᱫᱟ᱾ ᱱᱚᱣᱟ ᱨᱮ ᱟᱹᱞᱤᱧ ᱦᱚᱸ ᱥᱟᱭ ᱥᱟᱭ ᱞᱤᱧ ᱮᱢᱟᱜᱼᱟ ᱥᱮ ᱮᱢᱟᱵᱤᱱᱟ᱾ ᱛᱚ ᱜᱚᱢᱠᱮ ᱩᱱ ᱦᱤᱞᱳᱜ ᱨᱮᱱᱟᱜ ᱫᱤᱱ ᱫᱚ ᱞᱟᱹᱭ ᱞᱮᱠᱷᱟᱱ ᱫᱚ ᱮᱸ ᱱᱚᱴᱟ ᱠᱷᱚᱱ ᱥᱮ ᱮᱸ ᱵᱟᱨᱚᱴᱟ ᱠᱷᱚᱱ ᱮᱦᱚᱵᱚᱜᱼᱟ᱾ ᱛᱚ ᱵᱟᱲᱟᱭ ᱜᱮᱭᱟᱵᱮᱱ ᱜᱚᱢᱠᱮ ᱟᱵᱮᱱ ᱢᱟ ᱥᱚᱢᱚᱭ ᱠᱚ ᱥᱮ ᱚᱠᱛᱚ ᱠᱚ᱾
ᱦᱳᱭ ᱜᱚᱢᱠᱮ ᱚᱱᱟ ᱠᱚᱫᱚᱞᱤᱧ ᱵᱟᱰᱟᱭ ᱜᱮᱭᱟᱟ ᱦᱟᱸᱜ ᱚᱱᱟ ᱫᱚ ᱵᱟᱨᱳᱴᱟ ᱠᱷᱚᱱᱟᱜ ᱮᱦᱚᱵ ᱦᱩᱭᱩᱜᱼᱟ ᱦᱟᱸᱜ ᱚᱱᱟ ᱫᱚ᱾ ᱚᱱᱟ ᱫᱚ ᱯᱮ ᱜᱷᱚᱱᱴᱟ ᱫᱷᱟᱹᱵᱤᱡ ᱨᱮᱞᱤ ᱪᱟᱞᱟᱜᱼᱟ ᱚᱱᱟ ᱫᱚ᱾ ᱠᱟᱹᱴᱤᱡ ᱱᱚᱣᱟ ᱫᱚ ᱜᱚᱢᱠᱮ ᱞᱟᱜᱟᱣ ᱧᱚᱜ ᱠᱟᱛᱮ ᱵᱟᱵᱚ ᱠᱚᱨᱟᱣ ᱞᱮᱠᱷᱟᱱ, ᱩᱱᱤ ᱥᱚᱨᱠᱟᱨ ᱦᱚᱸ ᱠᱟᱹᱴᱤᱡ ᱩᱫᱽᱫᱮᱜ ᱵᱟᱭ ᱦᱟᱛᱟᱣ ᱛᱟᱵᱚᱱᱟ ᱞᱟᱜᱟᱣ ᱧᱚᱜ ᱠᱟᱛᱮᱫ᱾
ᱮᱠᱫᱚᱢ ᱮᱠᱫᱚᱢ ᱟᱵᱚᱣᱟᱜ ᱜᱟᱭᱤ ᱡᱳᱨ ᱚᱸᱰᱮ ᱵᱟᱹᱭᱥᱟᱹ ᱜᱟᱭᱤᱠ ᱡᱳᱨ ᱫᱮᱠᱷᱟᱣ ᱦᱳᱭᱳᱜᱼᱟ ᱟᱵᱚᱣᱟᱜ ᱨᱟᱹᱜᱤ ᱵᱟᱵᱚᱱ ᱫᱮᱠᱷᱟᱣ ᱞᱮᱠᱷᱟᱱ᱾ ᱨᱟᱸᱜᱟᱣ ᱧᱚᱜ ᱠᱟᱛᱮ ᱵᱟᱵᱚᱱ ᱫᱮᱠᱷᱟᱣ ᱞᱮᱠᱷᱟᱱ ᱪᱮᱫ ᱦᱚᱸ ᱵᱟᱝ ᱪᱤᱠᱟᱹᱜ ᱠᱟᱱᱟ? ᱡᱟᱦᱟᱸ ᱧᱮᱞᱚᱜ ᱠᱟᱱᱟ ᱱᱚᱣᱟ ᱠᱚ ᱢᱟᱱᱮ ᱫᱤᱥᱚᱢ ᱨᱮ ᱡᱮ ᱟᱹᱞᱤᱧ ᱞᱤᱧ ᱞᱟᱹᱭ ᱠᱮᱭᱟ ᱡᱮ ᱱᱤᱝᱠᱟ ᱧᱮᱞᱚᱜ ᱠᱟᱱᱟ ᱥᱮ ᱠᱟᱹᱴᱤᱡ ᱨᱟᱸᱜᱟ ᱢᱟᱪᱷᱟ ᱧᱚᱜ ᱵᱟᱢ ᱨᱚᱲ ᱞᱮᱠᱷᱟᱱ ᱪᱮᱫ ᱦᱚᱸ ᱵᱟᱝ ᱪᱤᱠᱟᱹᱜ ᱠᱟᱱᱟ᱾ ᱠᱩᱨᱩᱢᱩᱴᱩ ᱯᱩᱨᱟᱹ ᱢᱚᱱᱮᱨᱮ ᱠᱩᱨᱩᱢᱩᱴᱩ ᱫᱚᱦᱚᱭ ᱦᱩᱭᱩᱜᱼᱟ, ᱪᱷᱩᱴᱟᱹᱣ ᱦᱩᱭᱩᱜᱼᱟ᱾ ᱯᱩᱨᱟᱹ ᱟᱵᱚᱣᱟᱜ ᱯᱟᱣᱟᱨ ᱫᱮᱠᱷᱟᱣ ᱦᱳᱭᱳᱜᱼᱟ᱾ ᱛᱚ ᱜᱚᱝᱠᱮ ᱟᱹᱰᱤ ᱱᱟᱯᱟᱭ ᱵᱮᱱ ᱨᱚᱲ ᱠᱮᱫᱟ᱾
ᱦᱳᱭ ᱜᱚᱢᱠᱮ ᱥᱟᱹᱨᱤ ᱫᱚ ᱥᱟᱹᱨᱤ ᱜᱮ ᱱᱚᱝᱠᱟ ᱡᱩᱫᱤ ᱟᱵᱚ ᱵᱟᱵᱚᱱ ᱨᱟᱸᱜᱟᱜᱼᱟ, ᱛᱟᱦᱚᱞᱮ ᱠᱷᱟᱱ ᱥᱚᱨᱠᱟᱨ ᱴᱷᱮᱱ ᱠᱷᱚᱱᱟᱜ ᱟᱵᱚ ᱜᱚᱲᱚ ᱥᱚᱯᱚᱦᱚᱫ ᱵᱟᱭ ᱮᱢᱟ ᱵᱚᱱᱟ᱾
ᱮᱠᱫᱚᱢ ᱮᱠᱫᱚᱢ ᱥᱟᱹᱨᱤ ᱠᱟᱛᱷᱟ ᱵᱮᱱ ᱞᱟᱹᱭ ᱠᱟᱫᱟ᱾
ᱵᱟᱭ ᱮᱢ ᱞᱮᱱᱠᱷᱟᱱ ᱟᱵᱚ ᱱᱚᱝᱠᱟ ᱰᱟᱦᱟᱨ ᱡᱟᱸᱜᱮ ᱫᱟᱨᱟᱢ ᱛᱮ ᱟᱹᱰᱤᱜᱮ ᱟᱵᱚ ᱞᱟᱜᱟᱣ ᱵᱚᱱᱟ᱾ ᱡᱩᱢᱤᱫ ᱢᱮᱱᱟᱜ ᱛᱟᱠᱚᱣᱟ ᱥᱮ ᱱᱩᱠᱩ ᱚᱞᱚᱜ ᱠᱷᱟᱹᱛᱤᱨ ᱛᱮ ᱱᱚᱜᱼ ᱚᱱᱠᱟᱱ ᱰᱟᱦᱟᱨ ᱡᱟᱸᱜᱮ ᱫᱟᱨᱟᱢ ᱫᱟᱠᱚ᱾ ᱱᱩᱠᱩ ᱚᱱᱟ ᱞᱟᱹᱜᱤᱫ ᱡᱟᱦᱟᱱᱟᱜ ᱢᱤᱫᱴᱟᱝ ᱟᱡ ᱢᱤᱫᱴᱟᱝ ᱩᱫᱽᱫᱮᱜ ᱮ ᱦᱟᱛᱟᱣᱟ ᱛᱟᱦᱚᱞᱮ ᱛᱚᱠᱷᱚᱱ ᱪᱟᱞᱩ ᱫᱟᱲᱮ ᱵᱟᱝ ᱠᱷᱟᱱ ᱫᱚ ᱥᱚᱦᱚᱜᱮ ᱪᱟᱞᱩᱠᱮᱭᱟ᱾
ᱟᱹᱰᱤ ᱥᱟᱹᱨᱤ ᱠᱟᱛᱷᱟ ᱵᱮᱱ ᱞᱟᱹᱭ ᱠᱮᱫᱟ ᱜᱚᱝᱠᱮ᱾
ᱦᱮᱸ ᱜᱚᱢᱠᱮ ᱮᱠᱫᱚᱢ ᱱᱚᱣᱟ ᱥᱟᱨᱤ ᱠᱟᱛᱷᱟ ᱜᱮ᱾
ᱮᱠᱫᱚᱢ ᱜᱮ ᱫᱚᱨᱠᱟᱨ ᱠᱟᱱᱟ ᱱᱤᱭᱟᱹ ᱫᱚ ᱥᱮᱞᱮᱫ ᱥᱮ ᱡᱩᱢᱤᱫ ᱟᱛᱮᱫ ᱟᱨ ᱡᱩᱢᱤᱫ ᱜᱮ ᱟᱹᱰᱤ ᱢᱟᱨᱟᱝ ᱟᱱ ᱢᱟᱨᱟᱝ ᱟᱱ ᱡᱤᱱᱤᱥ ᱠᱟᱱᱟ ᱟᱨ ᱛᱟᱦᱮᱱ ᱢᱟᱵᱚᱱ ᱟᱨᱵᱚᱱ ᱠᱚᱨᱟᱣᱟ᱾ ᱟᱨ ᱦᱟᱯᱮᱱ ᱫᱤᱱ ᱨᱮ ᱡᱮᱢᱚᱱ ᱵᱟᱠᱚ ᱟᱱᱟᱴ ᱵᱟᱠᱚ ᱯᱟᱲᱟᱜ ᱢᱟ ᱱᱤᱭᱟᱹ ᱜᱮᱞᱤᱧᱟᱹᱭᱟ ᱜᱚᱢᱠᱮ ᱟᱹᱞᱤᱧ ᱫᱚ᱾
ᱦᱳᱭ ᱜᱚᱝᱠᱮ ᱮᱠᱫᱚᱢ ᱦᱮᱸ ᱜᱚᱝᱠᱮ ᱟᱫᱚ ᱟᱞᱟᱜᱟᱜ ᱦᱚᱸ ᱚᱱ ᱢᱟᱪᱟᱜ ᱜᱟᱞᱚᱪ ᱟᱠᱷᱚᱲᱟ ᱫᱚ ᱱᱚᱰᱮ ᱜᱮᱞᱟᱝ ᱢᱩᱪᱟᱹᱫᱟ᱾
ᱦᱮᱸ ᱜᱚᱢᱠᱮ ᱚᱠᱛᱚ ᱦᱩᱭ ᱞᱮᱱᱟ, ᱟᱹᱵᱤᱱ ᱥᱟᱞᱟᱜ ᱱᱤᱭᱟᱹ ᱤᱫᱤ ᱠᱟᱛᱮ ᱨᱚᱲ ᱠᱟᱛᱮ ᱟᱹᱰᱤ ᱱᱟᱯᱟᱭ ᱞᱤᱧ ᱵᱩᱡᱷᱟᱹᱣ ᱠᱮᱫᱟ᱾ ᱟᱹᱰᱤ ᱨᱟᱹᱥ ᱟᱹᱰᱤ ᱨᱟᱹᱥᱠᱟᱹ ᱟᱨ ᱟᱹᱰᱤ ᱵᱷᱟᱹᱜᱮ ᱧᱚᱜ ᱞᱤᱧ ᱵᱩᱡᱷᱟᱹᱣ ᱠᱮᱫᱟ᱾ ᱡᱮᱢᱚᱱ ᱡᱚᱛᱚ ᱦᱚᱲ ᱠᱚ ᱱᱮᱭᱟᱠᱚ ᱦᱮᱸ ᱢᱟ ᱜᱚᱢᱠᱮ ᱛᱟᱦᱚᱞᱮ ᱚᱠᱛᱚ ᱠᱚ ᱦᱩᱭᱤᱫᱱᱟ᱾ ᱥᱟᱹᱜᱩᱱ ᱧᱤᱫᱟᱹ ᱾
ᱦᱳᱭ ᱜᱚᱢᱠᱮ ᱥᱟᱹᱜᱩᱱ ᱧᱤᱫᱟᱹ᱾